ᱦᱮᱸ ᱵᱚᱠᱚᱧ ᱡᱚᱦᱟᱨ ᱜᱮ ᱨᱚᱲ ᱟᱡᱚᱢᱚᱜ ᱠᱟᱱᱟ ᱛᱚ ᱚ ᱦᱮᱸ ᱟᱸᱡᱚᱢᱚᱜ ᱠᱟᱱᱟ ᱛᱟᱦᱞᱮ ᱪᱮᱫ ᱪᱤᱠᱟᱹᱭ ᱫᱟᱢ?
ᱱᱚᱜᱼᱚᱭ ᱠᱟᱹᱴᱤᱡ ᱪᱟᱯᱩᱫ ᱵᱟᱲᱟᱭᱮᱫ ᱛᱟᱦᱮᱱᱟᱭ ᱛᱚ ᱠᱟᱹᱴᱤᱡ ᱠᱤᱫᱩᱵ ᱵᱟᱲᱟ ᱠᱟᱛᱮᱫ ᱡᱚᱢ ᱵᱟᱲᱟ ᱠᱟᱛᱮ ᱜᱤᱛᱤᱡ ᱵᱟᱲᱟ ᱦᱩᱭ ᱠᱟᱱᱟ ᱱᱟᱦᱟᱜ
ᱚ ᱟᱪᱪᱷᱟ ᱟᱪᱪᱷᱟ ᱛᱟᱦᱚᱞᱮ ᱡᱟᱹᱯᱩᱫ ᱫᱚ ᱵᱷᱟᱜ ᱜᱮ ᱡᱟᱹᱯᱩᱫ ᱛᱟᱦᱮᱸᱫ ᱦᱮᱸ ᱵᱟᱝ ᱚ ᱛᱟᱦᱞᱮ ᱵᱚᱠᱚᱧ ᱦᱮᱸ ᱱᱚᱛᱮ ᱦᱚᱸ ᱚᱱᱠᱟ ᱜᱮ ᱥᱮᱛᱟᱜ ᱠᱷᱚᱱᱟᱜ ᱜᱮ ᱡᱟᱹᱯᱩᱫ ᱟᱠᱟᱫ ᱛᱟᱦᱮᱸᱫ ᱮ ᱛᱚ ᱱᱤᱛᱳ ᱫᱚ ᱦᱟᱸᱜ ᱡᱚᱢ ᱵᱟᱲᱟ ᱠᱟᱛᱮᱫ ᱱᱚᱸᱭ ᱜᱤᱛᱤᱡ ᱦᱩᱭ ᱠᱟᱱᱟ ᱟᱨᱠᱤ ᱵᱩᱡ ᱫᱟᱢ ᱦᱳᱭ ᱦᱳᱭ ᱦᱳᱭ ᱛᱟᱦᱚᱞᱮ ᱵᱚᱠᱚᱧ ᱛᱟᱦᱚᱞᱮ ᱦᱩᱞ ᱫᱤᱵᱚᱥ ᱫᱚ ᱚᱠᱟ ᱞᱮᱠᱟ ᱢᱟᱱᱟᱣ ᱦᱩᱭ ᱱᱟ?
ᱮ ᱦᱩᱞ ᱢᱟᱦᱟ ᱫᱚ ᱢᱚᱴᱟ ᱢᱚᱴᱤ ᱟᱹᱰᱤ ᱡᱟᱸᱠ ᱡᱚᱢᱚᱠ ᱛᱮ ᱛᱟᱵ ᱟᱠᱟᱱᱟ᱾ ᱟᱹᱰᱤ ᱱᱟᱭᱛᱮ ᱱᱟᱯᱟᱭ ᱨᱮᱜᱮ ᱛᱟᱵ ᱯᱟᱨᱚᱢ ᱟᱠᱟᱱᱟ᱾
ᱟᱪᱪᱷᱟ ᱟᱪᱪᱷᱟ ᱠᱚᱱᱚ ᱟᱱᱟᱴ
ᱵᱟᱝ ᱵᱟᱝ ᱵᱟᱝ ᱵᱟᱝ ᱠᱚᱱᱚ ᱮᱴᱠᱮᱴᱚᱬᱮ ᱵᱟᱝ ᱦᱩᱭ ᱠᱟᱱᱟ ᱟᱹᱰᱤ ᱟᱹᱰᱤ ᱱᱟᱯᱟᱭ ᱛᱮᱜᱮ ᱛᱟᱵ ᱟᱠᱟᱱᱟ ᱱᱚᱣᱟ
ᱟᱪᱪᱷᱟ ᱡᱮ ᱱᱚᱝᱠᱟ ᱪᱷᱷᱟᱛᱤᱠ ᱠᱚᱣᱟᱜ ᱢᱟᱱᱮ ᱮᱴᱟᱜ ᱨᱮᱱ ᱠᱚ ᱱᱚᱝᱠᱟ ᱠᱳᱱᱳ ᱠᱷᱟᱹᱯᱟᱹᱨᱤ ᱠᱚᱫᱚ ᱵᱟᱝ ᱦᱩᱭ ᱟᱠᱟᱱᱟ
ᱵᱟᱝ ᱵᱟᱝ ᱵᱟᱝ ᱚᱱᱠᱟ ᱠᱳᱱᱳ ᱠᱷᱟᱹᱯᱟᱹᱨᱤᱭᱟᱹ ᱛᱚᱞ ᱛᱟᱯᱟᱢ ᱠᱷᱯᱟᱹᱨᱤ ᱠᱚᱦᱚᱸ ᱵᱟᱝ ᱦᱩᱭ ᱟᱠᱟᱱᱟ ᱠᱟᱹᱣᱡᱤ ᱠᱷᱯᱟᱹᱨᱤ ᱟᱹᱰᱤ ᱟᱹᱰᱤ ᱟᱹᱰᱤ ᱱᱚᱨᱢᱮᱞ ᱛᱮᱜᱮ ᱛᱟᱵ ᱟᱠᱟᱱᱟ ᱠᱚᱱᱳ ᱚᱱᱠᱟᱱ ᱮᱴᱠᱮᱴᱚᱬᱮ ᱵᱟᱝ ᱦᱩᱭ ᱠᱟᱱᱟ ᱚᱱᱠᱟᱱᱟᱜ
ᱟᱪᱪᱷᱟ ᱟᱪᱪᱷᱟ ᱟᱪᱪᱷᱟ ᱦᱮᱸ ᱱᱚᱸᱰᱮ ᱦᱚᱸ ᱢᱟᱱᱮ ᱵᱷᱟᱹᱜᱤ ᱛᱮᱜᱮ ᱯᱟᱨᱚᱢ ᱟᱠᱟᱱᱟ ᱩᱱᱟᱹᱜ ᱟᱱᱟᱴ ᱠᱚ ᱵᱟᱝ ᱦᱩᱭ ᱠᱟᱱᱟ ᱡᱟᱦᱟᱸ ᱫᱚ ᱢᱟᱱᱮ ᱪᱤᱫ ᱤᱧ ᱞᱟᱹᱭᱟ ᱮᱴᱟᱜ ᱪᱷᱟᱹᱛᱤᱠ ᱨᱮ ᱱᱚᱝᱠᱟ ᱚᱵᱽᱡᱮᱠᱥᱮᱱ ᱥᱮ ᱪᱮ ᱱᱚᱝᱠᱟ ᱨᱟᱥᱛᱟ ᱠᱚ ᱛᱟᱲᱟᱢ ᱡᱟᱸᱜᱮᱫ ᱡᱟᱦᱟᱸ ᱫᱚ ᱰᱟᱦᱟᱨ ᱛᱟᱲᱟᱢ ᱵᱚᱱ ᱞᱟᱹᱭᱟᱜ ᱠᱟᱱᱟ ᱡᱮ ᱱᱚᱝᱠᱟ ᱦᱩᱭ ᱞᱮᱱᱠᱷᱟᱱ ᱨᱤᱣᱞᱤ ᱠᱚ ᱠᱚᱨᱟᱣ ᱵᱟᱲᱟ ᱦᱩᱭᱮᱱ ᱜᱮᱭᱟ᱾ ᱠᱤᱪᱷᱩ ᱱᱚᱝᱠᱟ ᱢᱟᱱᱮ ᱡᱟᱦᱟᱸ ᱞᱮᱠᱟᱧ ᱞᱟᱹᱭᱟ ᱡᱮ ᱱᱚᱜ ᱠᱟ ᱠᱤᱪᱷᱩ ᱜᱚᱝᱠᱮ ᱠᱚ ᱥᱮᱴᱮᱨ ᱞᱮᱱ ᱛᱟᱦᱮᱼᱟ ᱛᱚ ᱚᱱᱟ ᱛᱤᱨᱤᱥᱟ ᱡᱩᱱ ᱤᱫᱤ ᱠᱟᱛᱮᱫ ᱥᱮ ᱥᱤᱫᱩᱼᱠᱟᱱᱩ ᱜᱚ ᱵᱟᱵᱟ ᱛᱟᱹᱠᱤᱱᱟᱜ ᱡᱟᱦᱟᱸ ᱤᱫᱤ ᱠᱟᱛᱮᱫ ᱠᱤᱪᱷᱩ ᱠᱟᱛᱷᱟ ᱠᱚ ᱞᱟᱹᱭ ᱵᱟᱲᱟ ᱠᱮᱫᱟ ᱛᱚ ᱟᱹᱰᱤ ᱡᱟᱠ ᱡᱚᱢᱚᱠ ᱟᱛᱮᱜ ᱜᱮᱥᱮ ᱟᱹᱰᱤ ᱥᱚᱞᱦᱮ ᱵᱷᱟᱵ ᱛᱮᱜᱮ ᱯᱟᱨᱚᱢ ᱟᱠᱟᱱᱟ ᱱᱚᱝᱠᱟ ᱟᱨᱠᱤ
ᱟᱪᱪᱷᱟ ᱟᱪᱪᱷᱟ
ᱩᱱᱟᱹᱜ ᱟᱴᱠᱟᱴ ᱟᱱᱟᱴ ᱮᱴᱠᱮᱴᱚᱬᱮ ᱫᱚ ᱵᱟᱝ ᱦᱩᱭ ᱞᱮᱱ ᱛᱟᱦᱮᱸᱫ ᱟ
ᱟᱪᱪᱷᱟ ᱟᱪᱪᱷᱟ
ᱦᱳᱭ ᱦᱳᱭ ᱦᱳᱭ
ᱱᱟᱭᱛᱮ ᱱᱟᱯᱟᱭ ᱛᱮᱜᱮ ᱛᱟᱵ ᱟᱠᱟᱱᱟ ᱵᱟᱝ
ᱦᱳᱭ ᱦᱳᱭ ᱛᱟᱦᱮ ᱛᱟᱦᱚᱞᱮ ᱵᱚᱠᱚᱧ ᱛᱟᱦᱮ ᱱᱚᱜᱼᱚᱭ ᱡᱮ ᱟᱥᱟᱲ ᱵᱚᱸᱜᱟ ᱥᱮᱴᱨᱮᱱᱟ ᱡᱮ ᱟᱵᱚ ᱛᱤᱱ ᱫᱷᱟᱣ ᱵᱚᱱ ᱱᱟᱦᱮᱞ ᱵᱚᱱ ᱥᱤ ᱞᱮᱠᱷᱟᱡ ᱡᱮ ᱦᱩᱲᱩ ᱠᱷᱮᱛ ᱞᱚᱥᱚᱫᱚᱜᱼᱟ ᱥᱮ ᱦᱩᱲᱩ ᱵᱚᱱ ᱨᱚᱦᱚᱭ ᱫᱟᱲᱮᱭᱟᱜᱼᱟ᱾
ᱦᱩᱢᱸ ᱟᱫᱚ ᱚᱱᱟ ᱠᱷᱮᱛ ᱩᱯᱚᱨ ᱰᱤᱯᱮᱱᱰ ᱠᱷᱟᱱ ᱱᱚᱣᱟ ᱫᱚ ᱦᱟᱸᱜ ᱠᱷᱟᱱ
ᱦᱮᱸ ᱟᱫᱚ ᱚᱱᱠᱟ ᱞᱮᱠᱟᱜᱮ ᱞᱟᱹᱭ ᱢᱮ ᱟᱫᱚ ᱚᱠᱟᱞᱮᱠᱟ ᱰᱤᱯᱮᱱᱰ ᱟᱭ ᱢᱮᱱᱛᱮ ᱛᱮ
ᱡᱟᱦᱟᱸ ᱫᱚ ᱪᱮᱫ ᱠᱚ ᱢᱮᱱᱟ ᱡᱟᱦᱟᱸ ᱠᱷᱮᱛ ᱫᱚ ᱱᱚᱜᱼᱚᱭ ᱡᱮᱢᱚᱱ ᱱᱤᱛᱚᱜ ᱵᱟᱹᱛᱟᱹᱲᱤ ᱠᱚᱨᱮ ᱠᱚ ᱥᱤ ᱠᱟᱜ ᱜᱮᱭᱟ ᱱᱟᱦᱮᱞ ᱛᱮ ᱠᱷᱟᱱ
ᱦᱮᱸ ᱦᱮᱸ ᱦᱮᱸ
ᱠᱚᱨᱮ ᱠᱚ ᱥᱤ ᱠᱟᱜ ᱠᱷᱟᱱ ᱛᱟᱦᱞᱮ ᱟᱨ ᱢᱟᱱᱮ ᱟᱨ ᱡᱚᱠᱷᱚᱱ ᱡᱚᱠᱷᱚᱱ ᱵᱚᱨᱥᱟ ᱞᱟᱜᱟᱣᱟᱭ
ᱦᱮᱸ ᱦᱮᱸ
ᱡᱩᱫᱤ ᱢᱤᱫ ᱫᱷᱟᱣ ᱛᱮ ᱢᱤᱫ ᱫᱷᱟᱣ ᱥᱤ ᱛᱮ ᱡᱩᱫᱤ ᱞᱚᱥᱚᱫᱚᱜ ᱠᱷᱟᱱ ᱵᱷᱟᱹᱜᱤ ᱠᱟᱛᱷᱟ ᱵᱟᱝᱠᱷᱟᱱ ᱟᱨ ᱢᱤᱫ ᱫᱷᱟᱣ ᱠᱚ ᱥᱤᱭᱟ ᱢᱟᱱᱮ ᱴᱳᱴᱟᱞ ᱯᱮ ᱫᱷᱟᱣ᱾ ᱟᱣᱥᱤ ᱦᱩᱭᱱᱟ
ᱦᱮᱸ ᱦᱮᱸ ᱦᱮᱸ
ᱵᱟᱹᱭᱦᱟᱹᱲ ᱫᱚ ᱚᱱᱟ ᱫᱚ ᱢᱤᱫ ᱫᱷᱟᱣ ᱥᱤ ᱢᱟᱱᱮ ᱵᱟᱨ ᱫᱷᱟᱣ ᱥᱤ ᱠᱟᱜ ᱠᱷᱟᱱᱜᱮ ᱟᱨ ᱟᱬᱜᱚᱢ ᱠᱟᱜ ᱠᱷᱟᱱᱜᱮ ᱦᱩᱭᱱᱟ᱾
ᱟᱪᱪᱷᱟ ᱟᱪᱪᱷᱟ ᱟᱪᱪᱷᱟ ᱚ ᱛᱟᱦᱚᱞᱮ ᱛᱚᱠᱷᱚᱱ ᱦᱩᱲᱩ ᱵᱚᱱ ᱨᱚᱦᱚᱭᱟ ᱥᱮ ᱡᱚᱠᱷᱚᱱ ᱵᱚᱱ ᱦᱳ ᱨᱚᱦᱚᱭᱟᱵᱚᱱ ᱩᱱᱥᱩᱚᱢᱚᱭ ᱡᱟᱦᱟᱱᱟᱜ ᱟᱵᱚ ᱡᱮᱢᱚᱱ ᱱᱮᱛᱟᱨ ᱫᱚ ᱡᱮᱢᱚᱱ ᱟᱹᱰᱤ ᱠᱤᱪᱷᱩ ᱵᱚᱱ ᱮᱢᱟᱜ ᱠᱟᱱᱟ ᱛᱚ ᱥᱟᱨ ᱠᱚ ᱪᱮᱫ ᱠᱚᱵᱚᱱ ᱮᱢᱟᱜ ᱜᱮᱭᱟ ᱩᱱᱚᱭ
ᱦᱢᱸ ᱦᱢᱸ ᱦᱢᱸ ᱦᱢᱸ ᱟᱨ ᱱᱮᱛᱟᱨ ᱢᱟ ᱢᱟᱱᱮ ᱦᱚᱭ ᱦᱤᱸᱥᱤᱫ ᱠᱚᱜᱮ ᱚᱱᱠᱟᱣ ᱠᱟᱱᱟ ᱥᱮ ᱢᱟᱱᱮ ᱥᱟᱨ ᱫᱚ ᱠᱤᱪᱷᱩᱴᱟᱠ ᱛᱚ ᱠᱤᱪᱷᱩᱴᱟ ᱫᱚ ᱞᱟᱜᱟᱣᱟᱢ ᱜᱮᱭᱟ᱾
ᱟᱪᱪᱷᱟ ᱟᱪᱪᱷᱟ
ᱟᱨ ᱜᱩᱨᱤᱡ ᱛᱚᱢ ᱮᱢᱟᱜ ᱠᱟᱱ ᱜᱮᱭᱟ ᱱᱟᱦᱟᱜ ᱜᱩᱨᱤᱡ ᱫᱚᱢ ᱮᱢᱟᱜ ᱠᱟᱱ ᱜᱮᱭᱟ
ᱦᱮᱸ ᱦᱮᱸ ᱦᱮᱸ ᱛᱟᱯᱚᱨᱮ
ᱛᱟᱨ ᱢᱚᱫᱽᱫᱷᱮ ᱦᱚᱸ ᱢᱟᱱᱮ ᱦᱩᱲᱩ ᱦᱟᱹᱞᱭᱟᱹᱣ ᱥᱚᱢᱚᱭ ᱥᱯᱨᱮ ᱞᱟᱜᱟᱜᱼᱟ ᱦᱮᱲᱦᱮᱫ ᱛᱟᱭᱚᱢ ᱥᱯᱨᱮ ᱞᱟᱜᱟᱜᱼᱟ ᱦᱳᱭ ᱛᱤᱡᱩ ᱠᱚᱠᱚ ᱞᱟᱜᱟᱜᱼᱟ᱾
ᱟᱪᱪᱷᱟ ᱟᱪᱪᱷᱟ
ᱦᱮᱸ ᱛᱚ ᱞᱟᱦᱟ ᱞᱟᱦᱟ ᱛᱮᱫᱚ ᱠᱷᱟᱱ ᱩᱱᱫᱚ ᱱᱚᱣᱟ ᱦᱩᱲᱩ ᱵᱟᱝ ᱛᱟᱦᱮᱸ ᱠᱟᱱᱟ ᱡᱟᱦᱟᱸ ᱠᱚ ᱦᱩᱲᱩ ᱱᱮᱛᱟᱨ ᱨᱚᱦᱚᱭ ᱦᱩᱭᱩᱜ ᱠᱟᱱᱟ ᱚᱱᱟ ᱠᱚᱫᱚ ᱱᱮᱛᱟᱨ ᱵᱟᱝ ᱞᱟᱦᱟ ᱛᱮᱫᱚ ᱢᱟᱱᱮ ᱵᱟᱝ ᱛᱟᱦᱮᱸ ᱠᱟᱱᱟ᱾ ᱟᱨ ᱞᱟᱦᱟᱛᱮ ᱡᱟᱦᱟᱸ ᱨᱚᱦᱚᱭ ᱦᱩᱭᱩᱜ ᱛᱟᱦᱮᱱᱟ ᱚᱱᱟ ᱠᱚ ᱦᱩᱲᱩ ᱢᱟ ᱱᱮᱛᱟᱨ ᱵᱟᱹᱱᱩᱜ ᱠᱟᱜᱼᱟ ᱟᱨ ᱱᱮᱛᱟᱨ ᱫᱚ ᱚᱱᱟ ᱦᱩᱲᱩ ᱠᱚ ᱫᱚ ᱵᱟᱝᱜᱮ ᱦᱩᱭᱩᱜᱼᱟ ᱚᱱᱟ ᱠᱚᱫᱚ
ᱟᱪᱪᱷᱟ ᱟᱪᱪᱷᱟ ᱛᱟᱦᱞᱮ ᱵᱚᱠᱚᱧ ᱛᱟᱦᱚᱞᱮ ᱦᱚᱸᱜᱼᱚᱭ ᱡᱮ ᱟᱵᱚ ᱦᱩᱲᱩ ᱠᱚᱵᱚᱱ ᱪᱟᱥ ᱜᱮᱭᱟ ᱟᱵᱚ ᱦᱩᱲᱩ ᱪᱟᱥ ᱦᱩᱭ ᱯᱩᱨᱟᱹᱣ ᱠᱟᱛᱮᱫ ᱪᱮᱫ ᱠᱚᱵᱚᱱ ᱚᱱᱟ ᱨᱮᱵᱚᱱ ᱪᱟᱥ ᱜᱮᱭᱟ
ᱮᱸ ᱵᱟᱹᱭᱦᱟᱹᱲ ᱨᱮᱫᱚ ᱱᱟᱦᱟᱜ ᱟᱞᱮ ᱱᱚᱛᱮ ᱫᱚ ᱦᱩᱲᱩ ᱜᱮᱠᱚ ᱨᱚᱦᱚᱭ ᱜᱮᱭᱟ ᱟᱨ ᱵᱟᱹᱫᱽ ᱠᱚᱨᱮ ᱫᱚ ᱚᱱᱠᱟ ᱵᱟᱸᱫ ᱠᱚᱨᱮ ᱯᱩᱠᱷᱨᱤ ᱠᱚᱨᱮᱮᱫ ᱢᱟᱱᱮ ᱫᱟᱜ ᱠᱚ ᱛᱟᱦᱮᱸ ᱞᱮᱱᱠᱷᱟᱱ ᱥᱚᱵᱽᱡᱤ ᱠᱚ ᱞᱟᱜᱟᱣ ᱦᱩᱭᱩᱜ ᱜᱮ ᱛᱟᱦᱮᱸᱱᱟ ᱥᱚᱵᱽᱡᱤ ᱠᱚ ᱞᱟᱜᱟᱣ ᱦᱩᱭᱩᱜ ᱜᱮ ᱛᱟᱦᱮᱸᱱᱟ
ᱟᱪᱪᱷᱟ ᱛᱟᱦᱚᱞᱮ ᱟᱢ ᱫᱚ ᱛᱟᱦᱚᱞᱮ ᱥᱚᱵᱡᱤ ᱠᱚᱢ ᱪᱟᱥ ᱜᱮᱭᱟ?
ᱦᱮᱸ ᱦᱮᱸ ᱥᱚᱵᱡᱤ ᱠᱚ ᱨᱚᱦᱚᱭ ᱦᱩᱭᱩᱜ ᱜᱮᱭᱟ ᱚᱱᱠᱟ
ᱟᱨ ᱥᱚᱵᱡᱤ ᱠᱚ ᱪᱟᱥ ᱨᱮ ᱪᱮᱫ ᱪᱮᱫ ᱡᱤᱱᱤᱥ ᱞᱟᱜᱟᱜ ᱜᱮᱭᱟ?
ᱦᱩᱸ ᱡᱷᱚᱛᱚᱠᱷᱚᱱ ᱢᱟᱲᱟᱝ ᱨᱮᱛᱚ ᱢᱟᱱᱮ ᱵᱷᱟᱹᱜᱮ ᱪᱮᱦᱮᱨᱟ ᱥᱤ ᱦᱩᱭᱩᱜᱼᱟ
ᱦᱮᱸ ᱦᱮᱸ ᱦᱮᱸ
ᱟᱨ ᱦᱟᱥᱟᱢ ᱥᱩᱫᱷᱚᱱ ᱫᱟᱲᱮᱜ ᱠᱷᱟᱱ ᱫᱚ ᱱᱟᱦᱟᱜ ᱟᱨᱦᱚ ᱱᱟᱯᱟᱭ ᱠᱟᱛᱷᱟ ᱜᱮ ᱚᱱᱟ ᱫᱚ
ᱦᱮᱸ ᱦᱮᱸ ᱦᱮᱸ
ᱟᱨ ᱯᱨᱚᱛᱤ ᱵᱚᱪᱷᱚᱨ ᱫᱚ ᱚᱠᱟᱨᱮ ᱦᱚ ᱦᱟᱥᱟ ᱵᱟᱠᱚ ᱥᱩᱫᱷᱚᱱᱟ ᱳᱭ ᱵᱟᱨ ᱵᱚᱪᱷᱚᱨ ᱪᱷᱟᱰᱟ ᱪᱷᱟᱰᱟ ᱯᱮ ᱵᱚᱪᱷᱚᱨ ᱪᱷᱟᱰᱟ ᱪᱷᱟᱰᱟ ᱦᱟᱥᱟ ᱠᱚ ᱥᱩᱫᱷᱚᱱᱟ
ᱟᱪᱪᱷᱟ ᱟᱪᱪᱷᱟ
ᱟᱨ ᱥᱚᱵᱽᱡᱤ ᱪᱟᱥ ᱥᱚᱢᱚᱭ ᱢᱟ ᱠᱷᱚᱛ ᱛᱟᱦᱮᱸ ᱞᱮᱱ ᱛᱟᱢ ᱠᱷᱟᱱ ᱠᱷᱚᱛ ᱜᱮ ᱟᱨ ᱟᱨ ᱚᱱᱟᱛᱮ ᱥᱟᱨ ᱠᱚᱫᱚ ᱥᱟᱨ ᱠᱷᱳᱞ ᱠᱚᱢᱟ ᱢᱮᱱᱟᱜ ᱜᱮ ᱚᱱᱟ ᱫᱚ ᱦᱮᱸ
ᱥᱟᱨᱠᱮᱞ ᱠᱚᱵᱚᱱ ᱮᱢᱟᱜᱼᱟ ᱛᱚᱵᱮᱱᱟ ᱢᱤᱫᱴᱮᱱ ᱟᱱᱟᱡ ᱟᱨᱠᱤ ᱵᱮᱥ ᱪᱮᱦᱨᱟ ᱦᱩᱭᱩᱜᱼᱟ ᱵᱷᱟᱜᱮ ᱦᱩᱭᱩᱜᱼᱟ ᱦᱮᱸ ᱵᱟᱝ ᱡᱩᱫᱤ ᱚᱱᱟ ᱠᱚ ᱡᱩᱫᱤ ᱥᱮ ᱴᱷᱤᱠ ᱴᱷᱟᱠ ᱴᱟᱭᱤᱢ ᱨᱮ ᱫᱟᱜ ᱠᱚ ᱥᱮ ᱮᱥᱯᱨᱮ ᱠᱚ ᱥᱮ ᱴᱷᱤᱠ ᱴᱷᱟᱠ ᱚᱱᱟ ᱴᱟᱭᱤᱢ ᱨᱮ ᱡᱚᱢᱟᱜ ᱠᱚ ᱵᱚᱱ ᱮᱢ ᱫᱟᱲᱮᱭᱟᱜᱼᱟ ᱛᱟᱦᱚᱞᱮ ᱚᱱᱟ ᱫᱚ ᱵᱟᱝ ᱵᱩᱜᱤᱭᱟ ᱛᱟᱦᱚᱞᱮ ᱵᱚᱠᱚᱭ ᱦᱚᱸ ᱦᱳᱭ ᱦᱳᱭ ᱦᱳᱭ ᱛᱟᱦᱚᱞᱮ ᱦᱚᱜᱼᱚᱭ ᱡᱮ ᱵᱚᱠᱚᱧ ᱱᱮᱛᱟᱨ ᱦᱚᱸᱜᱼᱚᱭ ᱥᱟᱨ ᱫᱤᱭᱟᱹᱣᱟᱜ ᱡᱚᱢᱟᱜ ᱵᱚᱱ ᱡᱚᱢ ᱫᱟ ᱥᱚᱵᱽᱡᱤ ᱠᱚᱵᱚᱱ ᱡᱚᱢ ᱫᱟ ᱱᱚᱣᱟ ᱟᱵᱚ ᱛᱤᱱᱟᱹᱜ ᱟᱵᱚ ᱢᱚᱫᱽᱫᱷᱟᱨᱟ ᱟᱵᱚᱣᱟᱜ ᱦᱚᱲᱢᱚ ᱨᱮ ᱛᱤᱱᱟᱹᱜ ᱟ ᱵᱷᱟᱜᱮ ᱦᱩᱭᱩᱜ ᱠᱟᱱᱟ
ᱱᱚᱣᱟ ᱫᱚ ᱮᱠᱪᱩᱞᱤ ᱥᱟᱨᱛᱮ ᱦᱩᱭᱩᱜ ᱠᱟᱱᱟ ᱛᱚ ᱤᱧᱟᱹᱜ ᱫᱚ ᱢᱮᱱᱫᱚ ᱦᱮᱸ ᱮᱠᱪᱩᱞᱤ ᱱᱚᱣᱟ ᱫᱚ ᱩᱱᱟᱹᱜ ᱫᱚ ᱢᱟᱱᱮ ᱵᱷᱟᱜᱮ ᱫᱚ ᱵᱟᱭ ᱠᱟᱹᱢᱤᱭᱟ ᱡᱟᱦᱟᱸ ᱫᱚ ᱡᱚᱢ ᱤᱫᱤ ᱠᱟᱛᱮ ᱫᱚ
ᱟᱪᱪᱷᱟ ᱟᱪᱪᱷᱟ
ᱡᱟᱦᱟᱸ ᱡᱤᱱᱤᱥ ᱠᱚᱨᱮ ᱡᱟᱦᱟᱸ ᱠᱚᱢ ᱠᱚᱢ ᱥᱟᱨ ᱞᱟᱜᱟᱜᱼᱟ ᱥᱮ ᱪᱮᱫ ᱡᱮᱢᱚᱱ ᱛᱩᱨᱢᱩᱡᱽ ᱨᱮᱠᱚ ᱨᱚᱦᱚᱭ ᱜᱮᱭᱟ ᱛᱩᱨᱢᱩᱡᱽ ᱮᱠᱪᱩᱞᱤ ᱟᱹᱰᱤ ᱵᱮᱥᱤ ᱢᱟᱱᱮ ᱥᱟᱨ ᱰᱳᱡᱽ ᱵᱟᱝ ᱮᱢᱟᱜ ᱠᱷᱟᱱ ᱫᱚ ᱵᱟᱝ ᱦᱳᱭᱳᱜᱼᱟ
ᱦᱳᱭ ᱦᱳᱭ
ᱟᱹᱰᱤ ᱡᱟᱹᱥᱛᱤ ᱚᱱᱟ ᱛᱟᱯᱚᱨ ᱵᱮᱸᱜᱟᱲ ᱵᱮᱸᱜᱟᱲ ᱫᱚ ᱛᱩᱨᱢᱩᱡᱽ ᱠᱚ ᱛᱩᱨᱢᱩᱡᱽ ᱪᱮᱜᱠᱟᱢ ᱮᱢᱟᱜᱼᱟ ᱵᱮᱸᱜᱟᱲ ᱨᱮᱦᱚᱸ ᱚᱱᱠᱟᱜᱮ ᱨᱟᱱ ᱮᱢᱟᱜ ᱦᱩᱭᱩᱜᱼᱟ ᱛᱚᱵᱮ ᱟᱹᱱᱤᱡ ᱵᱮᱸᱜᱟᱲ ᱦᱩᱭᱩᱜᱼᱟ ᱵᱟᱠᱷᱟᱱ ᱵᱮᱸᱜᱟᱲ ᱫᱚ ᱫᱚᱢᱮ ᱨᱟᱜᱤ ᱛᱤᱸᱡᱩ ᱠᱚ ᱡᱚᱢᱟ
ᱟᱪᱪᱷᱟ ᱟᱪᱪᱷᱟ ᱛᱟᱦᱟᱞᱮ ᱦᱳᱭ ᱛᱟᱦᱟᱞᱮ ᱱᱚᱜ-ᱚᱭ ᱵᱚᱠᱚᱧ ᱡᱮ ᱦᱚᱸᱜ-ᱚᱭ ᱩᱱᱟᱹᱜ ᱥᱟᱨ ᱠᱚᱵᱚᱱ ᱮᱢᱟᱜ ᱠᱟᱱᱟ ᱥᱮ ᱩᱱᱟᱹᱜ ᱩᱱᱟᱹᱜ ᱠᱤᱪᱷᱩ ᱥᱮ ᱜᱩᱨᱤᱡ ᱠᱚᱵᱚᱱ ᱮᱢᱟᱜ ᱠᱟᱱᱟ ᱢᱮᱱᱠᱷᱟᱱ ᱱᱩᱱᱟᱹᱜ ᱮᱢ ᱠᱟᱛᱮ ᱟᱵᱚ ᱡᱮ ᱚᱱᱮ ᱵᱚᱱ ᱡᱚᱢ ᱫᱟ ᱟᱵᱚ ᱦᱚᱲᱢᱚ ᱨᱮ ᱮᱢᱱᱤ ᱛᱮ ᱠᱷᱚᱛᱤ ᱫᱚᱭ ᱮᱢᱮᱫ ᱛᱟᱵᱚᱱ ᱜᱮᱭᱟ ᱦᱮᱸ ᱥᱮ ᱢᱮᱱᱠᱷᱟᱱ ᱟᱵᱚ ᱡᱮ ᱱᱚᱣᱟ ᱡᱩᱫᱤ ᱵᱟᱵᱚᱱ ᱡᱚᱢᱟ ᱛᱤᱱᱟᱹᱜ ᱵᱷᱟᱜᱮᱭᱟ ᱥᱮ ᱵᱟᱝ ᱡᱚᱢ ᱞᱮᱠᱷᱟᱡ ᱟᱨᱠᱤ ᱛᱤᱱᱟᱹᱜ ᱵᱩᱜᱤᱜᱼᱟ
ᱦᱮᱸ ᱢᱮᱱᱫᱚ ᱠᱟᱱᱟ ᱟᱨ ᱱᱮᱛᱟᱨ ᱡᱟ ᱦᱚᱭ ᱦᱤᱸᱥᱤᱫ ᱟᱨᱟᱢᱵᱚ ᱢᱟᱱᱮ ᱦᱚᱭ ᱦᱤᱸᱥᱤᱫ ᱪᱟᱞᱟᱜ ᱠᱟᱱᱟ ᱟᱨ ᱩᱸ ᱥᱟᱨ ᱠᱷᱳᱞ ᱠᱚ ᱡᱩᱫᱤ ᱵᱟᱢ ᱮᱢᱟᱜᱼᱟ ᱛᱚ ᱡᱚ ᱵᱟᱭ ᱦᱩᱭᱩᱜᱼᱟ ᱟᱨ ᱥᱟᱨᱠᱷᱳᱞ ᱡᱩᱫᱤᱢ ᱮᱢᱟᱜᱼᱟ ᱡᱚ ᱦᱩᱭᱩᱜᱼᱟ ᱛᱚ ᱦᱚᱲᱢᱚ ᱱᱟᱥ ᱟ ᱛᱚ ᱟᱢᱟᱜ ᱢᱮᱱᱫᱚ ᱚᱠᱟᱴᱟᱜ
ᱟᱫᱚ ᱢᱮᱱᱠᱷᱟᱱ ᱥᱟᱠ ᱥᱚᱵᱽᱡᱤ ᱨᱮᱫᱚ ᱱᱚᱝᱠᱟ ᱡᱩᱫᱤ ᱥᱟᱨᱵᱟᱢ ᱮᱢᱟᱜ ᱠᱷᱟᱡ ᱥᱚᱵᱽᱡᱤ ᱫᱚ ᱵᱟᱝ ᱦᱩᱭᱩᱜᱼᱟ ᱚᱱᱟ ᱫᱚ ᱮᱢᱱᱤ ᱛᱮᱜᱮ ᱵᱟᱰᱟᱭ ᱦᱮᱱᱟᱜ ᱠᱟᱫᱟ ᱢᱮᱱᱠᱷᱟᱱ ᱛᱟᱨ ᱢᱚᱫᱽᱫᱷᱮᱨᱮ ᱡᱩᱫᱤ ᱵᱚᱱ ᱡᱚᱢᱮᱫ ᱜᱮᱭᱟ ᱦᱮᱸᱥᱮ ᱱᱚᱣᱟ ᱫᱚ ᱠᱚᱢ ᱵᱚᱱ ᱡᱚᱢ ᱢᱟ ᱡᱟᱦᱟᱸ ᱫᱚ ᱦᱚᱸᱜ ᱱᱚᱝᱠᱟ ᱮᱢᱱᱤ ᱨᱚᱦᱚᱭ ᱛᱮ ᱡᱟᱦᱟᱸ ᱫᱚ ᱥᱟᱨ ᱠᱚ ᱵᱟᱝ ᱞᱟᱜᱟᱜᱼᱟ ᱚᱱᱟ ᱡᱟᱦᱟᱸ ᱦᱩᱭᱩᱜ ᱫᱚ ᱦᱚᱸᱜᱼᱚᱭ ᱡᱮᱢᱚᱱ ᱮᱠ ᱱᱚᱢᱵᱚᱨ ᱡᱮᱢᱚᱱ ᱢᱩᱱᱜᱟᱹ ᱟᱲᱟᱜ ᱢᱩᱱᱜᱟᱹ ᱟᱲᱟᱜ ᱨᱮ ᱡᱮᱢᱚᱱ ᱱᱚᱜᱼᱚᱭ ᱠᱳᱱᱳ ᱟᱵᱚ ᱥᱟᱨ ᱠᱚ ᱵᱟᱵᱚᱱ ᱮᱢᱟᱜ ᱜᱮᱭᱟ ᱱᱚᱣᱟ ᱡᱮᱢᱚᱱ ᱵᱟᱵᱚᱱ ᱡᱚᱢ ᱩᱱᱟᱹᱜ ᱴᱟ ᱵᱟᱵᱚᱱ ᱡᱚᱢᱮᱫ ᱜᱮᱭᱟ ᱦᱮᱸ ᱵᱟᱝ ᱩᱱᱟᱹᱜ ᱡᱚᱢ ᱵᱚᱱᱫᱚ ᱪᱟᱵᱟ ᱟᱠᱟᱱᱟ ᱩᱱᱟᱹᱜ ᱴᱷᱤᱠ ᱴᱷᱟᱠ ᱵᱟᱵᱚᱱ ᱡᱚᱢ ᱮᱫᱟ ᱛᱟᱯᱚᱨᱮ ᱦᱚᱸᱜᱼᱚᱭ ᱡᱮ ᱥᱤᱧ ᱟᱲᱟᱜ ᱥᱤᱧ ᱟᱲᱟᱜ ᱦᱚᱸ ᱡᱮᱢᱚᱱ ᱱᱚᱣᱟ ᱨᱮ ᱠᱚᱱᱳ ᱡᱮ ᱥᱟᱨ ᱠᱚᱫᱚ ᱵᱟᱵᱚᱱ ᱮᱢᱟᱜ ᱜᱮᱭᱟ ᱱᱚᱜᱼᱚᱭ ᱡᱮ ᱪᱟᱛᱚᱢ ᱟᱲᱟᱜ ᱥᱮ ᱱᱚᱣᱟ ᱪᱮᱫ ᱠᱚ ᱞᱟᱹᱭᱟ ᱢᱟᱱᱮ ᱵᱟᱲᱜᱮ ᱟᱲᱟᱜ ᱠᱚ ᱡᱟᱦᱟᱸ ᱦᱩᱭᱩᱜ ᱜᱮᱭᱟ ᱦᱚᱸᱜᱼ ᱡᱮᱢᱚᱱ ᱱᱤᱱᱟᱹᱜ ᱠᱤᱪᱷᱩ ᱟᱵᱚ ᱡᱚᱢᱟᱜ ᱦᱮᱱᱟᱜ ᱟᱠᱟᱫ ᱨᱮᱦᱚᱸ ᱛᱟᱹᱣ ᱦᱚᱸ ᱟᱵᱚ ᱮᱠᱪᱩᱭᱮᱞᱤ ᱤᱧ ᱱᱚᱣᱟᱧ ᱵᱩᱡᱷᱟᱹᱣ ᱫᱟᱲᱮᱭᱟᱜ ᱠᱟᱱᱟ ᱱᱤᱭᱟᱹ ᱡᱩᱜᱽ ᱨᱮᱫᱚ ᱟᱵᱚ ᱫᱚ ᱡᱚᱛᱚᱜᱮ ᱥᱟᱨ ᱫᱚᱵᱚᱱ ᱮᱢᱟᱜ ᱠᱟᱱᱟ ᱛᱟᱨ ᱢᱚᱫᱽᱫᱷᱮ ᱨᱮ ᱡᱩᱫᱤ ᱵᱚᱱ ᱡᱚᱢᱮᱫ ᱜᱮ ᱨᱮᱦᱚᱸ ᱱᱚᱣᱟ ᱫᱚ ᱠᱤᱱᱛᱩ ᱠᱚᱢ ᱯᱚᱨᱤᱢᱟᱱ ᱛᱮ ᱡᱚᱢ ᱞᱟᱹᱠᱛᱤ ᱠᱟᱱ ᱛᱟᱵᱱᱟ ᱪᱮᱫᱟᱜ ᱥᱮ ᱮᱢᱱᱤ ᱛᱮᱜᱮ ᱟᱵᱚᱣᱟᱜ ᱦᱚᱲᱢᱚ ᱨᱮ ᱟᱹᱰᱤ ᱡᱳᱨ ᱤᱯᱷᱷᱤᱴ ᱦᱮᱱᱟᱜ ᱟᱠᱟᱫᱟ ᱥᱮ ᱤᱯᱷᱷᱤᱴ ᱟᱹᱜᱩ ᱛᱟᱵᱚᱱ ᱜᱮᱭᱟ ᱱᱚᱣᱟ ᱥᱟᱨ ᱡᱤᱱᱤᱥ ᱡᱚᱢ ᱠᱟᱛᱮ ᱢᱮᱱᱠᱷᱟᱱ ᱟᱵᱚ ᱢᱟᱹᱱᱢᱤ ᱟᱵᱚ ᱵᱟᱵᱚᱱ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱫᱚ ᱠᱚᱢ ᱧᱚᱜ ᱡᱚᱢ ᱦᱩᱭᱩᱜ ᱛᱟᱵᱚᱱᱟ ᱢᱮᱱᱛᱮ ᱦᱮᱸ ᱱᱚᱣᱟ ᱫᱚ ᱠᱤᱱᱛᱩ ᱟᱵᱚ ᱫᱚᱢᱮ ᱵᱚᱱ ᱡᱚᱢ ᱮᱫᱟ ᱱᱚᱣᱟ ᱫᱚ ᱠᱤᱱᱛᱩ ᱟᱵ ᱠᱚᱢ ᱡᱚᱢ ᱞᱟᱹᱠᱛᱤ ᱠᱟᱱ ᱛᱟᱵᱳᱱᱟ ᱥᱮ ᱟᱵᱚ ᱡᱷᱚᱛᱚ ᱦᱚᱲ ᱵᱩᱡᱷᱟᱹᱣ ᱞᱟᱹᱠᱛᱤ ᱠᱟᱱ ᱛᱟᱵᱚᱱᱟ ᱱᱚᱶᱟ ᱫᱚ ᱠᱚᱢ ᱡᱚᱢ ᱞᱮᱠᱟᱡ ᱫᱚ ᱛᱤᱱᱟᱹᱜ ᱡᱮ ᱵᱩᱜᱤᱜᱼᱟ ᱥᱮ ᱛᱤᱱᱟᱹᱜ ᱴᱷᱤᱠᱚᱜᱼᱟ ᱟᱨᱠᱤ ᱦᱳᱭ ᱦᱳᱭ ᱱᱚᱣᱟ ᱟᱵᱚ ᱵᱩᱡᱷᱟᱹᱣ ᱞᱟᱹᱠᱛᱤ ᱠᱟᱱ ᱛᱟᱵᱳᱱᱟ ᱟ ᱡᱷᱚᱛᱚ ᱡᱟᱦᱟᱸ ᱛᱤᱱᱟᱹᱜ ᱥᱟᱱᱛᱟᱲ ᱦᱚᱯᱚᱱ ᱟ ᱢᱟᱹᱱᱢᱤ ᱢᱟᱱᱮ ᱦᱮᱱᱟᱜ ᱵᱚᱱᱟ ᱟᱵᱚ ᱱᱚᱣᱟ ᱠᱤᱱᱛᱩ ᱤᱪᱷᱟᱹᱣ ᱞᱟᱹᱠᱛᱤ ᱠᱟᱱ ᱛᱟᱵᱚᱱᱟ ᱡᱮ ᱱᱚᱣᱟ ᱠᱚᱢ ᱡᱚᱢ ᱦᱩᱭᱩᱜᱼᱟ ᱢᱮᱱᱛᱮ ᱟᱨᱠᱤ
ᱦᱳᱭ ᱦᱳᱭ ᱦᱳᱭ
ᱦᱳᱭ ᱟᱵᱚ ᱱᱚᱣᱟ ᱥᱟᱱᱛᱟᱲ ᱟᱵᱚ ᱵᱟᱰᱟᱭ ᱞᱟᱹᱠᱛᱤ ᱠᱟᱱ ᱛᱟᱵᱚᱱᱟ
ᱟᱨ ᱵᱟᱝ ᱮᱢᱚᱱ ᱢᱤᱫᱴᱮᱱ ᱱᱤᱛᱚᱜ ᱦᱚᱸ ᱟᱨ ᱵᱟᱝ ᱮᱢᱚᱱ ᱢᱤᱫᱴᱮᱱ ᱦᱚᱭ ᱦᱤᱸᱥᱤᱫ ᱪᱟᱞᱟᱜ ᱠᱟᱱᱟ ᱱᱟᱛᱮ ᱦᱩᱲᱩ ᱛᱟᱢ ᱦᱩᱲᱩ ᱛᱟᱢ ᱛᱮ ᱟᱨ ᱵᱟᱝ ᱜᱩᱦᱩᱢ ᱨᱮᱫᱚ ᱩᱱᱟᱹᱜ ᱫᱚ ᱵᱟᱝ ᱞᱟᱜᱟᱜ ᱜᱮᱭᱟ ᱵᱟᱲᱟᱭ ᱠᱚᱨᱟᱣ ᱢᱮᱱᱟᱜ ᱠᱟᱫᱟ
ᱦᱮᱸ ᱦᱮᱸ
ᱩᱱᱟᱹᱜ ᱜᱟᱱ ᱵᱟᱝ ᱞᱟᱜᱟᱜᱼᱟ ᱛᱚᱵᱮ ᱜᱩᱦᱩᱢ ᱪᱟᱥ ᱞᱮᱠᱟᱱ ᱡᱟᱭᱜᱟ ᱫᱚ ᱟᱹᱰᱤ ᱟᱹᱰᱤ ᱟᱞᱟᱫᱟ ᱜᱮᱭᱟ ᱡᱷᱚᱛᱚ ᱞᱮᱠᱟᱱ ᱡᱟᱭᱜᱟ ᱨᱮᱫᱚ ᱜᱩᱦᱩᱢ ᱵᱟᱝ ᱦᱩᱭᱩᱜᱼᱟ ᱡᱮᱢᱚᱱ ᱦᱩᱲᱩᱫ ᱵᱟᱹᱫ ᱵᱟᱭᱦᱟᱹᱲ ᱜᱚᱴᱟ ᱜᱚᱴᱟ ᱜᱮ ᱦᱩᱭᱩᱜᱼᱟ ᱵᱟᱱᱟᱨ ᱞᱮᱠᱟᱱ ᱦᱟᱥᱟ ᱜᱮ ᱥᱩᱴᱟᱭ ᱛᱚ ᱥᱟᱨᱮ ᱮᱢᱟᱜ ᱠᱷᱟᱱ ᱜᱮ ᱚᱱᱟ ᱫᱚ ᱦᱩᱭᱩᱜᱼᱟ ᱥᱟᱨ ᱮᱥᱯᱨᱮ ᱨᱟᱱ ᱠᱚ ᱮᱢᱟᱜ ᱠᱷᱟᱱ ᱜᱮ ᱦᱩᱭᱩᱜᱼᱟ ᱛᱚ ᱜᱩᱦᱩᱢ ᱫᱚ ᱩᱱᱟᱹᱜ ᱥᱟᱨ ᱠᱳᱞ ᱦᱚᱸ ᱵᱟᱭ ᱡᱚᱢᱟ ᱟᱨ ᱛᱚ ᱡᱚᱛᱚ ᱞᱮᱠᱟᱱ ᱡᱟᱭᱜᱟ ᱨᱮ ᱵᱟᱝ ᱦᱩᱭᱩᱜᱼᱟ
ᱦᱮᱸ ᱦᱮᱸ ᱦᱮᱸ ᱟᱪᱪᱷᱟ ᱟᱪᱪᱷᱟ ᱦᱳᱭ ᱟᱵᱚ ᱱᱚᱣᱟ ᱱᱚᱜᱼᱚᱸᱚᱭ ᱥᱟᱨ ᱠᱚᱵᱚᱱ ᱮᱢᱟᱜ ᱠᱟᱱ ᱥᱟᱨ ᱡᱤᱱᱤᱥ ᱥᱮ ᱡᱟᱹᱛᱤᱭᱚ ᱥᱟᱨ ᱡᱟᱛᱤᱭᱚ ᱡᱤᱱᱤᱥ ᱠᱚᱫᱚ ᱮᱠᱪᱩᱞᱮᱞᱤ ᱵᱟᱝ ᱡᱚᱢᱜᱮ ᱵᱩᱜᱤᱭᱟ ᱟᱵᱚ ᱮᱢᱱᱤ ᱛᱮᱜᱮ ᱦᱚᱲᱢᱚ ᱠᱷᱚᱛᱤᱭ ᱮᱢᱮᱫ ᱛᱟᱵᱚᱱᱟ ᱡᱮᱢᱚᱱ ᱜᱚᱨᱚᱢ ᱥᱮ ᱡᱟᱦᱟᱸ ᱫᱚ ᱦᱚᱭ ᱦᱤᱸᱥᱤᱫ ᱠᱚ ᱟᱹᱰᱤ ᱜᱮ ᱵᱟᱹᱲᱤᱡ ᱪᱟᱵᱟ ᱟᱠᱟᱱ ᱛᱟᱵᱚᱱᱟ ᱥᱮ
ᱦᱮᱸ ᱦᱮᱸ
ᱦᱩᱭᱩᱜ ᱛᱟᱵᱚᱱᱟ ᱮᱢ ᱛᱮᱜᱮ ᱟᱵᱚ ᱦᱚᱲ ᱦᱚᱲᱢᱚ ᱢᱟ ᱫᱩᱨᱵᱚᱞ ᱜᱮᱛᱟᱵᱚᱱᱟ ᱟᱨ ᱛᱚ ᱦᱟᱸᱜ ᱚᱱᱟᱨᱮ ᱠᱷᱚᱛᱤᱭ ᱮᱢᱟᱭ ᱥᱮ ᱤᱱᱟᱹ ᱠᱟᱨᱚᱱ ᱛᱮ ᱟᱵᱚ ᱫᱚ ᱠᱤᱱᱛᱩ ᱚᱱᱟ ᱵᱟᱝ ᱡᱚᱢ ᱞᱮᱠᱷᱟᱡ ᱜᱮ ᱵᱩᱜᱤᱜ ᱛᱟᱵᱚᱱᱟ ᱟᱨᱠᱤ
ᱦᱳᱭ ᱦᱳᱭ ᱵᱟᱝ ᱟᱨᱠᱤ ᱢᱟᱱᱮ ᱡᱚᱢ ᱨᱮᱦᱚᱸ ᱵᱚᱱ ᱚᱞᱯᱚ ᱠᱚᱢ ᱢᱟᱱᱮ ᱢᱟᱱᱮ ᱦᱤᱥᱟᱹᱵ ᱨᱮᱱᱟᱜ
ᱦᱟᱞᱠᱟ ᱯᱚᱨᱤᱢᱟᱱ ᱛᱮ
ᱦᱮᱸ ᱦᱮᱸ
ᱫᱚᱢᱮ ᱵᱮᱥᱤ ᱫᱚ ᱡᱚᱢ ᱫᱚ ᱵᱟᱝ
ᱦᱳᱭ
ᱦᱮᱸ ᱢᱮᱱᱠᱷᱟᱱ ᱟᱵᱚ ᱱᱚᱣᱟ ᱥᱟᱱᱛᱟᱲ ᱵᱚᱭᱦᱟ ᱵᱟᱝ ᱵᱟᱠᱚ ᱵᱩᱡᱷᱟᱹᱣ ᱫᱟᱲᱮᱭᱟ ᱛᱟᱵᱚᱱ ᱠᱟᱱᱟ ᱡᱮ ᱛᱤᱱᱟᱹᱜ ᱠᱚᱢ ᱡᱚᱢ ᱦᱩᱭᱩᱜ ᱛᱟᱵᱚᱱᱟ ᱢᱮᱱᱛᱮ ᱱᱚᱸᱜᱼᱚᱭ ᱡᱮᱢᱚᱱ ᱟᱹᱞᱩ ᱥᱮ ᱡᱟᱦᱟᱱᱟᱜ ᱱᱚᱸᱜᱼᱚᱭ ᱵᱮᱸᱜᱩ ᱠᱷᱟᱲᱟ ᱥᱮ ᱡᱟᱦᱟᱸ ᱫᱚ ᱠᱚᱸᱰᱷᱟ ᱠᱚ ᱚᱱᱟ ᱠᱚᱫᱚ ᱱᱤᱱᱟᱹᱜ ᱜᱚᱨᱚᱢ ᱠᱟᱱᱟ ᱜᱚᱨᱚᱢ ᱚᱠᱛᱚ ᱨᱮ ᱫᱚ ᱵᱟᱝ ᱡᱚᱢᱜᱮ ᱵᱩᱜᱩᱭᱟ ᱢᱟᱱᱮ ᱫᱚᱢᱮ ᱤᱯᱷᱮᱠᱴᱮ ᱟᱹᱜᱩᱭᱟ ᱟᱨᱠᱤ
ᱦᱩᱸ ᱦᱩᱸ ᱦᱮᱸ
ᱦᱳᱭ ᱦᱳᱭ ᱱᱚᱣᱟ ᱫᱚ ᱵᱟᱝᱜᱮ ᱵᱮᱴᱟᱨᱟ ᱡᱟᱦᱟᱸ ᱫᱚ ᱟᱵᱚ ᱥᱟᱱᱟᱢ ᱠᱚᱛᱮ ᱱᱚᱣᱟ ᱠᱟᱹᱡ ᱡᱚᱢ ᱫᱚᱵᱚᱱ ᱡᱚᱢᱟ ᱡᱟᱦᱟᱸ ᱞᱮᱠᱟ ᱟᱢᱮᱢ ᱞᱟᱹᱭ ᱫᱚ ᱠᱮᱫᱟ ᱵᱚᱠᱚᱧ ᱡᱮ ᱦᱟᱞᱠᱟ ᱯᱚᱨᱤᱢᱟᱱ ᱛᱮ ᱡᱚᱢ ᱞᱮᱠᱷᱟᱡ ᱫᱚ ᱴᱷᱤᱠᱚᱜᱼᱟ ᱢᱮᱱᱠᱷᱟᱱ ᱫᱚᱢᱮ ᱠᱟᱛᱮᱫ ᱫᱚ ᱡᱚᱢ ᱫᱚ ᱠᱤᱱᱛᱩ ᱵᱟᱝ ᱵᱟᱹᱜᱤᱭᱟ ᱮᱢᱱᱤ ᱛᱮ ᱟᱵᱚ ᱥᱟᱨ ᱨᱮᱭᱟᱜ ᱡᱤᱱᱤᱥ ᱠᱟᱱᱟ ᱥᱟᱨ ᱫᱚ ᱡᱟᱦᱟᱸ ᱠᱟᱱ ᱛᱟᱵᱚᱱᱟ ᱚᱱᱟ ᱫᱚ ᱢᱤᱫᱴᱮᱱ ᱵᱤᱥ ᱠᱟᱱᱟ ᱥᱮ ᱦᱮᱸ ᱚᱱᱟ ᱡᱚᱢ ᱞᱮᱠᱷ ᱜᱩᱡᱩᱜᱼᱟ ᱢᱮᱱᱠᱷᱟᱱ ᱚᱱᱟ ᱫᱚ ᱚᱱᱟ ᱨᱮ ᱢᱮᱥᱟᱜ ᱠᱟᱱᱟ ᱢᱮᱥᱟ ᱠᱟᱛᱮ ᱚᱱᱟ ᱡᱚ ᱚᱱᱟ ᱨᱮᱭᱟᱜ ᱡᱚᱵᱚᱱ ᱟᱵᱚ ᱵᱚᱱ ᱡᱚᱢ ᱮᱫᱟ ᱚᱱᱟ ᱦᱚᱸ ᱦᱚᱸ ᱠᱤᱱᱛᱩ ᱟᱵᱚ ᱦᱚᱲᱢᱚ ᱵᱷᱤᱛᱨᱤ ᱢᱤᱫᱴᱮᱱ ᱥᱟᱨ ᱥᱮ ᱢᱤᱫᱴᱮᱱ ᱵᱤᱥ ᱢᱤᱫᱴᱮᱱ ᱪᱟᱞᱟᱜ ᱠᱟᱱᱟ ᱟᱨᱠᱤ ᱱᱚᱣᱟ
ᱱᱚᱣᱟ ᱡᱚᱢ ᱞᱮᱠᱷᱟᱟᱱ ᱟᱵᱚ ᱠᱷᱚᱛᱤᱜ ᱮᱢ ᱛᱟᱵᱚᱱᱟᱭ ᱛᱟᱦᱚᱞᱮ ᱟᱵᱚ ᱵᱩᱡᱷᱟᱹᱣ ᱞᱟᱹᱠᱛᱤ ᱠᱟᱱ ᱛᱟᱵᱚᱱᱟ ᱡᱮ ᱱᱚᱣᱟ ᱫᱚ ᱵᱟᱝ ᱡᱚᱢ ᱞᱮᱠᱷᱷᱟᱡ ᱜᱮ ᱵᱩᱜᱤ
ᱦᱮᱸ
ᱦᱳᱭ ᱢᱮᱱᱠᱷᱟᱱ ᱱᱚᱣᱟ ᱟᱵᱚ
ᱥᱟᱱᱛᱟᱲ ᱦᱚᱯᱚᱱ ᱥᱮ ᱟᱵᱚ ᱡᱟᱦᱟᱸ ᱛᱤᱱᱟᱹᱜ ᱱᱚᱣᱟ ᱫᱤᱥᱚᱢ ᱨᱮ ᱵᱟᱵᱚ ᱢᱟᱹᱱᱢᱤ ᱦᱮᱱᱟᱜ ᱵᱚᱱᱟ ᱥᱟᱱᱟᱢ ᱠᱚᱜᱮᱵᱚᱱ ᱡᱚᱢ ᱫᱟᱥᱮ ᱱᱚᱣᱟ ᱠᱤᱱᱛᱩ ᱵᱟᱠᱚ ᱵᱩᱡᱷᱟᱹᱣ ᱫᱟᱲᱮᱭᱟᱛᱟᱵᱚᱱ ᱠᱟᱱᱟ ᱡᱮ ᱱᱚᱣᱟ ᱫᱚ ᱛᱤᱱᱟᱹᱜ ᱡᱚᱢ ᱞᱮᱠᱟᱱ ᱵᱩᱜᱤᱜ ᱟ ᱥᱮ ᱵᱟᱹᱲᱤᱡᱚᱜ ᱦᱳᱭ ᱦᱳᱭ
ᱵᱟᱡᱟᱨ ᱥᱟᱦᱟᱨ ᱨᱮᱱ ᱦᱚᱲ ᱛᱚ ᱟᱨ ᱵᱟᱠᱚ ᱧᱮᱞ ᱠᱟᱹᱭᱱᱤᱡ ᱟ ᱟᱵᱚ ᱚᱠᱟ ᱞᱮᱠᱟᱛᱮᱵᱚᱱ ᱦᱩᱭᱪᱚᱭᱮᱫᱟ ᱥᱮ ᱪᱤᱠᱟᱹ ᱦᱚᱪᱚᱭ ᱫᱟᱵᱚᱱ ᱟᱵᱚ ᱫᱚ ᱦᱟᱜ ᱪᱟᱥ ᱟᱵᱚ ᱫᱚ ᱦᱟᱜ ᱵᱚᱱ ᱪᱟᱥᱮᱫᱟ ᱟᱵᱚ ᱵᱚᱱ ᱵᱟᱲᱟᱭ ᱠᱟᱜᱼᱟ ᱩᱱᱟᱹᱜ ᱫᱚ ᱵᱮᱥᱤᱨ ᱵᱷᱟᱜ ᱵᱟᱵᱚᱱ ᱡᱚᱢ ᱜᱮᱭᱟ ᱦᱮᱸ ᱵᱟᱝ ᱟᱨ ᱡᱟᱦᱟᱸᱭ ᱵᱟᱡᱟᱨ ᱥᱟᱦᱟᱨ ᱨᱮᱱ ᱵᱟᱡᱟᱨ ᱥᱟᱦᱟᱨ ᱨᱮᱱ ᱦᱚᱲ ᱢᱮᱱᱟᱜ ᱠᱚᱣᱟ ᱩᱱᱠᱩ ᱛᱚ ᱟᱨ ᱵᱟᱠᱚ ᱵᱟᱲᱟᱭ ᱠᱟᱣ ᱱᱤᱡ ᱟᱥᱮ ᱱᱚᱣᱟ ᱪᱤᱠᱟᱹ ᱞᱮᱠᱟ ᱞᱮᱠᱟᱛᱮᱠᱚ ᱦᱩᱭᱪᱚᱣ ᱟᱠᱟᱫᱼᱟ ᱱᱩᱹᱱᱟᱜ ᱪᱮᱨᱦᱟ
ᱦᱳᱭ ᱦᱳᱭ ᱦᱳᱭ ᱚᱱᱟ ᱜᱮᱠᱚ ᱵᱩᱡᱷᱟᱹᱣᱟ